ᱦᱮᱞᱳ ᱦᱮᱸ ᱥᱟᱹᱜᱩᱱ ᱥᱮᱛᱟᱜ,
ᱦᱩᱸ ᱥᱟᱹᱜᱩᱱ ᱥᱮᱛᱟᱜᱼᱼ
ᱦᱩᱸ ᱛᱟᱯᱚᱨᱮ ᱱᱟᱯᱟᱭ ᱵᱟᱲᱟ ᱜᱮᱛᱚ ᱱᱟᱯᱟᱭ ᱵᱟᱲᱟ ᱜᱮᱛᱚ?
ᱦᱩᱸ ᱱᱟᱯᱟᱭ ᱵᱟᱲᱟ ᱜᱮᱭᱟᱞᱮ ᱟᱯᱮ ᱜᱮ?
ᱦᱩᱸ ᱟᱞᱮ ᱦᱚᱸ ᱱᱟᱯᱟᱭ ᱵᱟᱲᱟ ᱜᱮ ᱢᱮᱱᱟᱜ ᱞᱮᱭᱟ᱾
ᱦᱩᱸ ᱛᱟᱯᱚᱨᱮ ᱪᱤᱠᱟᱹ ᱵᱟᱲᱟᱭ ᱫᱟᱯᱮ?
ᱦᱩᱸ ᱚᱲᱟᱜ ᱠᱚᱨᱮ ᱜᱮ᱾ ᱟᱫᱚ ᱠᱟᱹᱢᱤ ᱫᱚ ᱫᱟᱜ ᱡᱟᱹᱲᱤᱭᱮᱟᱭ ᱟᱫᱚ ᱵᱟᱦᱨᱮ ᱨᱮᱫᱚ ᱠᱟᱹᱢᱤ ᱫᱚ ᱵᱟᱝ ᱜᱟᱱᱚᱜ ᱵᱟᱹᱱᱩᱜ ᱠᱟᱫᱟ ᱚᱱᱠᱟ ᱞᱮᱠᱟ ᱫᱚ᱾ ᱱᱤᱭᱟᱹ ᱜᱷᱟᱹᱲᱤᱡ ᱫᱚ᱾
ᱦᱳᱭᱛᱚ ᱾
ᱛᱟᱦᱚᱞᱮ ᱟᱢᱫᱚ ᱚᱠᱟᱥᱮᱫ ᱠᱷᱚᱡ, ᱚᱠᱟ ᱯᱟᱦᱴᱟ, ᱚᱠᱟ ᱯᱚᱱᱚᱛ ᱠᱷᱚᱱᱮᱢ ᱨᱚᱲᱮᱫᱼᱟ? ᱠᱟᱹᱴᱤᱡ ᱞᱟᱹᱭ ᱞᱮᱠᱷᱟᱡ ᱵᱷᱟᱞᱮ ᱠᱚᱜᱼᱟ᱾
ᱦᱩᱸ, ᱤᱧ ᱫᱚᱻᱻ ᱚᱠᱟ ᱯᱟᱦᱴᱟᱜ ᱠᱟ ᱯᱚᱱᱚᱛ ᱠᱷᱚᱱᱤᱧ ᱨᱚᱲ ᱫᱟ?
ᱦᱩᱸ
ᱤᱧᱟᱹᱜ ᱰᱤᱥᱴᱤᱠ ᱫᱚ ᱵᱟᱸᱠᱩᱲᱟ ᱛᱤᱧ᱾
ᱚ ᱵᱮᱝᱜᱚᱞ ᱯᱚᱱᱚᱛ?
ᱦᱩᱸ, ᱵᱮᱝᱜᱚᱞ ᱯᱚᱱᱚᱛ ᱯᱟᱲᱟᱜ ᱠᱟᱱᱟ
ᱟᱢ ᱫᱚ ᱚᱠᱟ ᱯᱚᱱᱚᱛ?
ᱤᱧ ᱦᱚᱸ ᱵᱮᱝᱜᱚᱞ ᱯᱚᱱᱚᱛ ᱜᱮ᱾
ᱩᱸ, ᱚᱠᱟ ᱰᱤᱥᱴᱤᱠ ᱛᱟᱢ?
ᱵᱟᱸᱠᱩᱲᱟ, ᱵᱟᱸᱠᱩᱲᱟ ᱰᱤᱥᱴᱤᱠ ᱜᱮ᱾
ᱦᱮᱸ
ᱤᱧ ᱦᱚᱹ ᱵᱟᱸᱠᱩᱲᱟ ᱰᱤᱥᱴᱤᱠ ᱜᱮ᱾
ᱚ ᱨᱚᱲ ᱟᱹᱰᱤ ᱵᱟᱸᱵᱟᱹᱭᱛᱮ ᱟᱸᱡᱚᱢᱚᱜ ᱠᱟᱱ ᱛᱟᱢᱟ?
ᱦᱮᱞᱳ᱾
ᱦᱮᱸ
ᱱᱤᱛᱚᱜ ᱨᱚᱲ ᱴᱷᱤᱠ ᱥᱟᱦᱤᱧ ᱟᱡᱚᱢᱚᱜ ᱠᱟᱱᱟ?
ᱦᱩᱸ᱾
ᱦᱩᱸ
ᱩ ᱛᱟᱯᱚᱨᱮ ᱫᱟᱜ ᱡᱟᱹᱲᱤᱭᱮ ᱦᱩᱭᱟᱭ ᱵᱟᱝ?
ᱦᱮᱸ ᱵᱟᱨ ᱯ ᱵᱟᱨᱯᱮ ᱫᱤᱱ ᱜᱟᱱᱻ ᱚᱱᱮ ᱱᱤᱢᱱ ᱪᱟᱯᱮ ᱮᱛᱚᱦᱚᱵ ᱠᱟᱫᱟ ᱡᱟᱹᱯᱩᱫ ᱞᱮᱠᱟᱟᱭ ᱡᱟᱹᱯᱩᱫ ᱮᱫᱟᱭ᱾ ᱜᱷᱟᱱᱮ ᱫᱟ ᱦᱤᱡᱩᱜ ᱠᱟᱱᱟ ᱜᱷᱟᱱᱮ ᱥᱤᱛᱩᱝ ᱫᱟ᱾
ᱦᱳᱭ ᱛᱚ
ᱚᱱᱛᱮ ᱫᱚ ᱪᱮᱫ ᱞᱮᱠᱟ ᱫᱟ ᱡᱟᱹᱲᱤ ᱠᱚᱫᱚ? ᱫᱚᱼᱼ
ᱛᱟᱦᱞᱮ ᱵᱤᱨ ᱠᱚᱫᱚ ᱢᱮᱱᱟᱜ ᱟᱥᱮ ᱵᱟᱝ ᱟᱯᱮ ᱥᱮᱫ ᱫᱚ ᱩᱫ ᱯᱩᱴᱠᱟᱹ ᱠᱚ?
ᱟᱫᱚ ᱱᱤᱭᱟᱹ ᱫᱷᱟᱣ ᱫᱚ ᱚᱱᱠᱟ ᱞᱮᱠᱟ ᱫᱟᱜ ᱠᱚ ᱵᱟᱭ ᱫᱟᱜ ᱡᱟᱹᱲᱤ ᱠᱟᱫᱟ ᱥᱮᱨᱢᱟ ᱫᱟᱜ ᱡᱟᱹᱲᱤ ᱠᱷᱟᱹᱛᱤᱨᱻ ᱱᱤᱭᱟᱹ ᱫᱷᱟᱣ ᱫᱚ ᱩᱩᱴᱠᱟᱹ ᱠᱚᱼᱼ ᱵᱟᱝ ᱧᱮᱞᱚᱸ ᱠᱟᱱᱟ ᱮᱢᱱᱤ ᱯᱟᱴᱠᱟ ᱩᱫ ᱠᱚᱫᱚ ᱢᱤᱫᱵᱟᱨ ᱚᱢᱚᱱᱚᱜ ᱠᱟᱱᱟ᱾
ᱚ
ᱟᱫᱚᱼᱼ ᱥᱟᱠᱟᱢ ᱠᱚ ᱵᱟᱝ ᱥᱮᱭᱟ ᱞᱮᱱᱠᱷᱟᱱ ᱩᱫ ᱠᱚᱦᱚᱸᱛᱚ ᱵᱟᱝ ᱚᱢᱚᱱᱚᱜ ᱜᱮᱭᱟ ᱛᱚ ᱱᱤᱭᱟᱹ ᱵᱟᱨ ᱫᱷᱟᱣ ᱫᱚ ᱚᱱᱠᱟᱼᱼ ᱥᱮᱨᱢᱟ ᱫᱟ ᱵᱟᱭ ᱡᱟᱹᱲᱤᱭᱟ ᱠᱟᱫᱟᱭ᱾
ᱦᱩᱸ᱾
ᱩᱫ ᱯᱩᱴᱠᱟ ᱟᱹᱣᱨᱤ ᱧᱟᱢᱚᱜᱼᱟ ᱚᱱᱠᱟ ᱞᱮᱠᱟ ᱫᱚ᱾ ᱮᱴᱟᱜ ᱥᱮᱨᱢᱟ ᱡᱟᱦᱟᱸᱞ ᱞᱮᱠᱟ ᱧᱮᱞᱚᱜ ᱜᱮᱭᱟ ᱥᱮ ᱧᱟᱢᱚᱜ ᱜᱮᱭᱟ ᱚᱱᱠᱟ ᱞᱮᱠᱟ ᱫᱚ ᱱᱤᱭᱟᱹ ᱫᱷᱟᱣᱼᱼ ᱫᱚ ᱵᱟᱝ ᱧᱟᱢᱚᱜ ᱠᱟᱱᱟ᱾
ᱚ ᱦᱳᱭᱛᱚ ᱥᱟᱠᱟᱢ ᱠᱚᱦᱚᱸ ᱵᱟᱝᱼᱼ ᱥᱮᱭᱟ ᱞᱮᱱᱠᱷᱟᱱ ᱪᱤᱠᱟᱹᱛᱮ ᱚᱢᱚᱱᱼᱟ ᱱᱚᱣᱟ ᱩᱫ ᱠᱚᱦᱚᱸ᱾
ᱦᱩᱸ ᱦᱩᱸ ᱟᱫᱚ ᱵᱤᱨ ᱦᱚᱸ ᱠᱟᱹᱴᱤᱡ ᱦᱚᱸ ᱠᱟᱹᱴᱤᱡ ᱜᱮᱭᱟ ᱛᱟᱨᱯᱚᱨᱮᱼᱼ ᱦᱚᱯᱛᱟ ᱦᱟᱯᱛᱟ ᱦᱟᱴ ᱦᱚᱛᱮᱫ ᱛᱮ ᱥᱳᱚᱵ ᱦᱚᱲ ᱠᱚᱼᱼ ᱥᱟᱠᱟᱢ ᱫᱟᱹᱛᱟᱹᱱᱤ ᱠᱚ ᱠᱤᱨᱤᱧ ᱟᱹᱠᱷᱨᱤᱧ ᱜᱮᱭᱟ᱾
ᱚ
ᱱᱚᱸᱰᱮ ᱠᱷᱚᱱᱜᱮ ᱨᱩᱡᱤ ᱨᱚᱡᱜᱟᱨ ᱦᱚᱸ, ᱦᱮᱸ ᱦᱟᱴ ᱠᱚ ᱦᱩᱭᱩᱜ ᱜᱮᱭᱟ ᱚᱸᱰᱮ ᱠᱷᱚᱱ ᱜᱮ ᱦᱚᱲᱟᱜ ᱨᱩᱥᱤ ᱨᱚᱡᱠᱟᱨ ᱦᱚᱸ ᱩᱸᱰᱩᱠᱚᱜ ᱠᱟᱱ ᱜᱮᱭᱟ᱾
ᱦᱩᱸ ᱟᱸᱰᱤ ᱱᱟᱯᱟᱭ ᱠᱟᱛᱷᱟ᱾
ᱟᱯᱮ ᱥᱮᱫ ᱫᱚ ᱵᱤᱨ ᱫᱤᱥᱚᱢ ᱥᱮᱼᱼ
ᱦᱩᱸ ᱟᱞᱮ ᱥᱮᱫ ᱦᱚᱸ ᱵᱤᱨ ᱫᱚ ᱵᱤᱨ ᱫᱤᱥᱚᱢ ᱜᱮ᱾ ᱥᱟᱦᱟᱱ ᱥᱟᱠᱟᱢᱼᱼ ᱠᱟᱢ ᱛᱮᱫᱚ ᱢᱟᱱᱮ ᱵᱟᱝᱞᱮ ᱚᱵᱷᱟᱯᱚᱜ ᱜᱮᱭᱟ ᱫᱚᱢᱮᱴᱟ ᱵᱤᱨ ᱵᱟᱝ ᱠᱟᱱ ᱨᱮᱦᱚᱸ
ᱦᱩᱸ ᱛᱟᱞᱮ ᱵᱤᱨ ᱠᱷᱚᱡ ᱫᱚ ᱱᱚᱣᱟᱼᱼ ᱡᱟᱦᱟᱸ ᱡᱚ ᱵᱤᱞᱤ ᱡᱚᱢᱟᱜ ᱠᱚᱫᱚ ᱯᱮ ᱡᱚᱢ ᱜᱮᱭᱟ ᱥᱮ ᱵᱟᱝᱟ
ᱡᱚ ᱵᱤᱞᱤ ᱵᱚᱞᱛᱮ ᱫᱚ ᱚᱱᱠᱟᱱᱟᱜ ᱫᱚ ᱵᱟᱹᱱᱩᱜᱼᱟ ᱥᱩᱫᱩ ᱢᱤᱫ ᱵᱟᱨ ᱦᱟᱸᱰᱮ ᱱᱟᱰᱮ ᱢᱟᱛ ᱠᱚᱢ ᱫᱟᱨᱮ ᱠᱚ ᱢᱮᱱᱟᱜ ᱜᱮᱭᱟ ᱟᱫᱚ ᱮᱴᱟᱜ ᱠᱤᱪᱷᱩ ᱫᱚ ᱵᱟᱝ ᱧᱟᱢᱚᱜ ᱼᱼ
ᱛᱮᱨᱮᱞ, ᱠᱚ ᱛᱟᱨᱚᱵ, ᱠᱚ?
ᱵᱟᱝ ᱵᱟᱝ ᱛᱮᱨᱮᱞ ᱛᱟᱨᱚᱵ ᱠᱚᱫᱚ ᱵᱟᱹᱱᱩᱜᱼᱟ ᱩᱱᱟᱹᱜᱴᱟ ᱵᱤᱨ ᱫᱚ ᱵᱟᱹᱱᱩᱜᱼᱟ ᱢᱟᱱᱮ ᱚᱱᱮᱧ ᱞᱟᱹᱭᱮᱜ ᱧᱩᱛᱩᱢ ᱨᱮᱱᱟᱜ ᱵᱤᱨ᱾
ᱦᱚᱸ᱾
ᱥᱟᱦᱟᱱ ᱥᱟᱠᱟᱢ ᱫᱚ ᱢᱟᱱᱮ ᱵᱟᱝᱞᱮ ᱚᱵᱷᱟᱵᱽ ᱠᱚᱣᱟ᱾
ᱚ
ᱟᱯᱮ ᱥᱮᱫ ᱫᱚ ᱛᱮᱨᱮᱞ ᱛᱟᱨᱚᱵ ᱠᱚ ᱧᱟᱢᱚᱜ ᱜᱮᱭᱟ?
ᱦᱮᱸ ᱛᱮᱨᱮᱞ, ᱛᱟᱨᱚᱵ, ᱠᱚ ᱧᱟᱢᱚᱜ ᱜᱮᱭᱟ ᱢᱟᱛᱠᱚᱢ, ᱦᱚᱸ ᱵᱤᱨ ᱨᱮ ᱦᱟᱞᱟᱝ ᱦᱩᱭᱩᱜ ᱜᱮᱭᱟ᱾ ᱚᱱᱮ ᱡᱚᱠᱷᱚᱱ ᱢᱟᱛᱠᱚᱢ ᱠᱚ ᱧᱩᱨᱦᱟᱹᱜᱼᱟ ᱩᱱᱫᱚ ᱵᱤᱨ ᱨᱮ ᱢᱮᱞᱟ ᱞᱟᱜᱟᱣ ᱠᱟᱱ ᱞᱮᱠᱟ ᱦᱚᱲᱜᱮ ᱯᱮᱨᱮᱡ ᱠᱚ ᱛᱟᱦᱮᱱᱟ
ᱦᱩᱸ ᱦᱩᱸ ᱛᱟᱞᱦᱮ ᱚᱱᱟ ᱢᱟᱛᱠᱚᱢ ᱠᱚᱫᱚ ᱟᱹᱠᱷᱨᱤᱧ ᱜᱮᱭᱟᱯᱮ?
ᱦᱮᱸ ᱚᱱᱟ ᱫᱚ ᱢᱟᱛᱠᱚᱢ ᱠᱚᱫᱚ ᱟᱹᱠᱷᱨᱤᱧ ᱦᱚᱸ ᱟᱠᱷᱨᱤᱧ ᱛᱟᱨᱯᱚᱨᱮ ᱚᱲᱟᱜ ᱨᱮ ᱪᱚᱸᱫᱟ ᱵᱟᱥᱟᱝ ᱨᱮᱠᱚ ᱞᱟᱜᱟᱣ ᱜᱮᱭᱟ
ᱚ ᱦᱩᱸ ᱟᱞᱮ ᱥᱮᱫ ᱛᱚ ᱢᱮᱨᱚᱢ ᱠᱚᱠᱚ ᱡᱚᱢ ᱦᱚᱪᱚ ᱠᱚᱜᱮᱭᱟ
ᱦᱩᱸ
ᱞᱟᱹᱭ ᱜᱮᱭᱟ ᱠᱚ ᱢᱟᱛᱠᱚᱢ ᱞᱟᱴᱷᱮ ᱠᱚ ᱟᱯᱮᱥᱮᱫ ᱞᱟᱴᱷᱮ ᱠᱚ ᱵᱟᱝ ᱦᱩᱭᱩᱜ ᱜᱮᱭᱟ?
ᱦᱳᱭ ᱢᱟᱛᱠᱚᱢ ᱞᱟᱴᱷᱮ ᱛᱚ ᱦᱩᱭᱩᱜ ᱜᱮᱭᱟ ᱚᱱᱟ ᱛᱚ ᱞᱟᱹᱭ ᱦᱩᱭ ᱮᱱᱟ ᱧᱩ ᱡᱚᱢ ᱦᱚᱸ ᱦᱩᱭᱩᱜ ᱜᱮᱭᱟ ᱟᱨ ᱠᱤᱨᱤᱧ ᱟᱠᱷᱨᱤᱧ ᱦᱚᱸ ᱦᱩᱭᱩᱜ ᱜᱮᱭᱟ
ᱦᱳᱭ ᱛᱚ
ᱚ ᱛᱟᱞᱮ ᱟᱯᱮᱥᱮᱫ ᱫᱚ ᱚᱱᱟ ᱨᱚᱦᱚᱭ ᱵᱤᱨ ᱥᱮ ᱮᱨ ᱵᱤᱨ ᱠᱟᱱᱟ?
ᱦᱩᱸ ᱨᱚᱦᱚᱭ ᱵᱤᱨ ᱫᱚ ᱵᱟᱝ ᱠᱟᱱᱟ ᱮᱨ ᱵᱤᱨ ᱜᱮ
ᱚ
ᱮᱞ ᱵᱤᱨ ᱜᱮ ᱦᱟᱹᱛᱤ ᱠᱚᱫᱚ ᱫᱚᱢᱮ ᱠᱚ ᱦᱤᱨᱤ ᱞᱮᱜᱮᱭᱟ
ᱚ ᱠᱟᱹᱴᱤᱡ ᱵᱤᱨ ᱦᱚᱸ ᱦᱟᱹᱛᱤ ᱠᱚ ᱦᱤᱡᱩᱜ ᱠᱟᱱ ᱜᱮᱭᱟ ᱛᱟᱞᱦᱮ ᱦᱟᱹᱛᱤ ᱠᱚᱫᱚ ᱛᱤᱱ ᱥᱚᱢᱚᱭ ᱠᱚ ᱦᱤᱡᱩᱜ ᱜᱮᱛᱮ?
ᱡᱚᱠᱷᱚᱱ ᱦᱳᱲᱳ ᱠᱚ ᱵᱮᱞᱮᱜ ᱜᱮᱭᱟ
ᱚ
ᱛᱚᱠᱷᱚᱱ ᱠᱚ ᱦᱤᱡᱩᱜ ᱜᱮᱭᱟ ᱟᱹᱞᱩ ᱠᱚ ᱥᱚᱢᱚᱭ ᱫᱚ ᱚᱠᱟ ᱚᱠᱟ ᱥᱚᱢᱚᱭ ᱫᱚᱠᱚ ᱦᱤᱡᱩᱜ ᱜᱮᱭᱟ ᱟᱹᱞᱩ ᱡᱚᱠᱷᱚᱱ ᱦᱩᱭᱩᱜ ᱜᱮᱭᱟ
ᱚ ᱛᱟᱞᱦᱮ ᱦᱟᱹᱛᱤ ᱫᱚ ᱦᱩᱲᱩ ᱠᱚᱫᱚ ᱠᱚ ᱡᱚᱢ ᱵᱟᱲᱟ ᱠᱟᱜ ᱜᱮᱭᱟ ᱥᱮ ᱵᱟᱝ?
ᱦᱩᱸ ᱡᱚᱢ ᱫᱚᱠᱚ ᱡᱚᱢ ᱜᱮᱭᱟ ᱠᱚ ᱟᱨ ᱚᱱᱟ ᱫᱤᱯ ᱫᱷᱟᱨᱮ ᱨᱮᱜᱮ ᱢᱮᱱᱟᱜ ᱛᱟᱠᱚᱣᱟ ᱠᱷᱮᱛ ᱠᱚ ᱠᱤᱪᱷᱩ ᱡᱚᱱ ᱦᱟᱸᱜ ᱩᱱᱠᱩ ᱠᱚᱫᱚ ᱥᱚᱵᱽᱡᱤ ᱠᱟᱱᱟ ᱠᱚᱯᱷᱤ ᱠᱚᱠᱚ ᱨᱚᱦᱚᱭ ᱜᱮᱭᱟ ᱚᱱᱟ ᱠᱚᱠᱚ ᱡᱚᱢ ᱵᱟᱲᱟᱭ ᱛᱟᱠᱚ ᱜᱮᱭᱟ
ᱦᱩᱸ ᱟᱫᱚ ᱥᱮᱪᱮᱫ ᱵᱟᱝᱢᱟ ᱟᱸᱡᱚᱢ ᱦᱩᱭ ᱠᱟᱱ ᱜᱮᱭᱟ ᱡᱮ ᱡᱮ ᱦᱟᱹᱛᱤ ᱠᱚᱠᱚ ᱡᱚᱢ ᱥᱟᱨᱮᱭᱟᱜ ᱠᱷᱟᱡ ᱫᱚ ᱩᱱᱤᱭᱟᱜ ᱫᱚ ᱵᱟᱹᱲᱛᱤᱜ ᱜᱮᱭᱟ ᱚᱱᱟ ᱡᱤᱱᱤᱥ ᱫᱚ ᱟᱫᱚ ᱚᱱᱟ ᱪᱮᱫ ᱞᱮᱠᱟ ᱵᱟᱲᱟᱭ ᱵᱟᱹᱱᱩᱜ ᱟᱛᱚ ᱟᱯᱮ ᱠᱚᱣᱟᱜ ᱡᱩᱫᱤ ᱚᱱᱠᱟ ᱠᱚ ᱡᱚᱢ ᱠᱟᱜ ᱠᱷᱟᱡ ᱫᱚ
ᱢᱤᱞᱟᱹᱣ ᱠᱟᱛᱮ ᱦᱚᱸ ᱧᱮᱞ ᱵᱟᱲᱟ ᱦᱩᱭ ᱟᱠᱟᱱ ᱜᱮᱭᱟ।
ᱦᱩᱸ
ᱵᱟᱝ ᱫᱚ ᱵᱟᱝ ᱦᱟᱹᱛᱤ ᱠᱚ ᱡᱚᱢ ᱞᱮᱠᱷᱟᱱ ᱫᱚ ᱡᱚᱢ ᱪᱟᱵᱟᱭ ᱨᱮᱦᱚᱸ ᱠᱚ ᱤᱱᱟᱹ ᱢᱚᱫᱽᱫᱷᱮ ᱜᱮ ᱵᱟᱜᱟᱣ ᱥᱟᱢᱴᱟᱣ ᱞᱮᱠᱷᱟᱱ ᱫᱚ ᱞᱟᱹᱭᱟ ᱤᱱᱟᱹᱜ ᱜᱮ ᱦᱩᱭᱩᱜ ᱜᱮᱭᱟ ᱵᱟᱠᱷᱟᱱ ᱵᱮᱥᱤ ᱦᱩᱭᱩᱜ ᱜᱮᱭᱟ
ᱚ
ᱚᱱᱟ ᱫᱚ ᱵᱟᱝ ᱪᱟᱵᱟᱜᱼᱟ
ᱦᱚᱭ ᱟᱫᱚ ᱚᱱᱟᱜᱮ ᱵᱟᱲᱟᱭ ᱦᱩᱭᱱᱟ ᱡᱮ ᱵᱟᱝᱢᱟ ᱥᱟᱹᱨᱤ ᱫᱚ ᱥᱟᱹᱨᱤ ᱠᱟᱛᱷᱟ ᱠᱟᱱ ᱜᱮᱭᱟ।
ᱦᱩᱸ ᱥᱟᱹᱨᱤ ᱫᱚ ᱥᱟᱹᱨᱤ ᱜᱮ ᱵᱟᱝ ᱫᱚ ᱵᱟᱝ।
ᱪᱮᱫ ᱯᱚᱨᱚᱵᱽ ᱠᱚ ᱦᱩᱭᱩᱜ ᱜᱮᱭᱟ ᱟᱯᱮᱥᱮᱫ?
ᱟᱞᱮᱥᱮᱫ ᱫᱚ ᱯᱚᱨᱚᱵᱽ ᱢᱮᱱᱛᱮ ᱫᱚ ᱯᱟᱛᱟ ᱠᱚ ᱦᱩᱭᱩᱜ ᱜᱮᱭᱟ।
ᱵᱟᱦᱟ ᱥᱚᱨᱦᱟᱭ ᱠᱚ ᱢᱮᱱᱟᱜ ᱛᱟᱯᱮᱭᱟ?
ᱦᱮᱞᱳ
ᱦᱮᱸ ᱞᱟᱹᱭ ᱫᱟᱹᱧ ᱵᱟᱦᱟ ᱥᱚᱨᱦᱟᱭ ᱠᱚ ᱢᱮᱱᱟᱜ ᱛᱟᱢᱟ ᱥᱮ ᱵᱟᱝ?
ᱦᱮᱞᱳ ᱨᱚᱲ ᱵᱟᱝ ᱟᱸᱡᱚᱢᱚᱜ ᱠᱟᱱᱟ ᱟᱹᱰᱤ ᱟᱥᱛᱮ ᱟᱸᱡᱚᱢᱚᱜ ᱠᱟᱱᱟ
ᱦᱮᱞᱳ
ᱦᱮᱸ ᱨᱚᱲ ᱟᱹᱰᱤ ᱟᱥᱛᱮ ᱟᱸᱡᱚᱜ ᱠᱟᱱᱟ ᱟᱹᱰᱤ ᱵᱷᱤᱛᱤᱨ ᱨᱮ᱾
ᱦᱩᱸ ᱱᱤᱛᱚᱜ ᱟᱸᱡᱚᱢᱚᱜ ᱠᱟᱱᱟ?
ᱦᱮᱸ ᱱᱤᱛᱚᱜ ᱨᱚᱲ ᱟᱸᱡᱚᱢᱚᱜ ᱠᱟᱱᱟ᱾
ᱚ ᱞᱟᱹᱭᱫᱤᱧ ᱟᱯᱮ ᱥᱮᱫ ᱫᱚ ᱵᱟᱦᱟ ᱥᱚᱨᱦᱟᱭ ᱠᱚ ᱢᱮᱱᱟᱜ-ᱟ ᱥᱮ ᱵᱟᱝ?
ᱦᱮᱸ, ᱟᱞᱮᱥᱮᱫ ᱫᱚ ᱠᱟᱡᱟᱠ ᱛᱮᱜᱮ ᱦᱩᱭᱩᱜ ᱜᱮᱭᱟ ᱵᱟᱦᱟ ᱥᱚᱦᱨᱟᱭ ᱢᱟᱜ ᱢᱚᱬᱮ ᱠᱚᱫᱚ᱾
ᱚ
ᱟᱫᱚ ᱥᱚᱦᱨᱟᱭ ᱨᱮᱦᱚᱸ ᱡᱟᱦᱟᱸ ᱞᱮᱠᱟ ᱵᱟᱦᱟ ᱢᱟᱜ ᱢᱚᱬᱮ ᱨᱮᱦᱚᱸ ᱚᱱᱠᱟᱜᱮ᱾ ᱫᱳᱢᱮᱹᱞ ᱫᱳᱢᱮᱹᱞ ᱯᱮᱲᱟ ᱠᱚᱠᱚ ᱦᱤᱡᱩᱜ ᱜᱮᱭᱟ᱾
ᱚ
ᱟᱫᱚ ᱟᱯᱮ ᱥᱮᱫ ᱫᱚ ᱥᱚᱦᱨᱟᱭ ᱨᱮᱫᱚ ᱪᱮᱫ ᱞᱮᱠᱟ ᱠᱚ ᱢᱟᱱᱟᱣ ᱜᱮᱛᱮ?
ᱥᱚᱨᱦᱟᱭ ᱦᱚᱸ ᱦᱩᱭᱩᱜ ᱜᱮᱭᱟ ᱵᱷᱟᱹᱜᱤ ᱫᱚ ᱵᱷᱟᱜᱤ ᱜᱮᱭᱟ ᱟᱫᱚ ᱱᱮᱛᱟᱨ ᱫᱚ᱾ ᱡᱷᱚᱛᱚ ᱦᱚᱲ ᱰᱟᱹᱝᱨᱤ ᱠᱚᱠᱚ ᱟᱹᱠᱷᱨᱤᱧ ᱪᱟᱵᱟᱭᱮᱫ ᱠᱚᱣᱟ ᱛᱟᱦᱚᱞᱮ ᱰᱟᱹᱝᱨᱤ ᱠᱚᱣᱟᱜ ᱜᱮ᱾ ᱯᱚᱨᱚᱵᱽ ᱡᱩᱫᱤ ᱩᱱᱠᱩᱢ ᱟᱹᱠᱷᱨᱤᱧ ᱪᱟᱵᱟᱠᱚ ᱠᱷᱟᱱ ᱟᱫᱚ ᱪᱤᱞᱤᱭᱟᱛᱮᱢ ᱨᱟᱹᱥᱠᱟᱹᱭᱟ? ᱵᱟᱢ ᱛᱚᱞ ᱞᱮᱠᱚ ᱠᱷᱟᱱ ᱫᱚ ᱨᱟᱹᱥᱠᱟᱹ ᱵᱟᱢ ᱵᱩᱡᱷᱟᱹᱜ-ᱟ ᱥᱮ?
ᱦᱩᱸ᱾
ᱛᱟᱦᱚᱞᱮ ᱟᱫᱚ ᱟᱹᱰᱤ ᱠᱚᱢ ᱠᱚ ᱛᱚᱞ ᱠᱚᱣᱟ᱾
ᱟᱫᱚ ᱥᱚᱦᱨᱟᱭ ᱨᱮᱛᱚ ᱫᱟᱹᱭ ᱛᱮᱧᱟᱝ ᱛᱟᱠᱚ, ᱠᱩᱢᱟᱹᱝ ᱛᱟᱠᱚ ᱱᱩᱠᱩ ᱠᱚᱫᱚ ᱯᱮ ᱱᱮᱣᱛᱟ ᱠᱚᱜᱮᱭᱟ ᱥᱮ ᱵᱟᱝ?
ᱦᱮᱸ ᱩᱱᱠᱩ ᱠᱚᱫᱚᱞᱮ ᱱᱮᱶᱛᱟ ᱠᱚᱜᱮᱭᱟ᱾ ᱵᱟᱦᱟ ᱥᱚᱨᱦᱟᱭ ᱨᱮ ᱡᱮᱢᱚᱱ ᱮᱸ, ᱥᱚᱨᱦᱟᱭ ᱠᱚᱨᱮ ᱫᱚᱢᱮ ᱠᱚ ᱦᱤᱡᱩᱜ-ᱟ ᱯᱮᱲᱟ ᱯᱟᱹᱦᱬᱟᱹ ᱵᱟᱦᱟ ᱢᱟᱜ ᱢᱚᱬᱮ ᱠᱚᱨᱮ ᱦᱚᱸ ᱚᱝᱠᱟ ᱜᱮᱠᱚ ᱦᱤᱡᱩᱜ-ᱟ᱾
ᱚ ᱛᱟᱦᱞᱮ ᱥᱚᱨᱦᱟᱭ ᱦᱤᱞᱚᱜ ᱥᱚᱦᱨᱟᱭ ᱥᱚᱢᱚᱭ ᱫᱚ ᱯᱮ ᱢᱟᱦᱟ ᱥᱮ ᱯᱮ ᱢᱟᱦᱟ ᱯᱮ ᱠᱟᱹᱢᱤᱭᱟ ᱥᱮ ᱳᱭ ᱵᱟᱨ ᱫᱤᱱ ᱜᱮ ᱪᱮᱫ ᱞᱮᱠᱟ ᱯᱮ ᱠᱚᱨᱟᱣ ᱜᱮᱛᱮ ᱟᱯᱮ ᱥᱮᱫ ᱫᱚ?
ᱯᱮ ᱢᱟᱦᱟ ᱫᱚ ᱦᱤᱥᱟᱹᱵᱽ ᱨᱮᱫᱚ ᱯᱮ ᱢᱟᱦᱟ ᱜᱮ ᱠᱤᱱᱛᱩ ᱵᱟᱨ ᱥᱤᱧ᱾ ᱢᱟᱱᱮ ᱢᱟᱱᱟᱣ ᱦᱩᱭᱩᱜ ᱜᱮᱭᱟ᱾
ᱦᱩᱸ
ᱢᱟᱱᱮ ᱥᱩᱱᱩᱢ ᱠᱚᱫᱚ ᱰᱟᱹᱝᱨᱤ ᱯᱮ ᱫᱤᱱ ᱠᱷᱚᱱᱟᱜ ᱜᱮᱠᱚ ᱚᱡᱚᱜ ᱟᱠᱚᱣᱟ᱾ ᱯᱮ ᱢᱟᱦᱟ ᱠᱤᱱᱛᱩ ᱢᱟᱱᱮ ᱡᱟᱦᱟᱸ ᱵᱚᱸᱜᱟ ᱵᱩᱨᱩ ᱚᱱᱟ ᱫᱚ ᱵᱟᱨᱥᱤᱧ᱾ ᱟᱯᱮ ᱥᱮᱫ ᱫᱚ ᱪᱮᱫ-ᱠᱟ ᱢᱚᱬᱮ ᱥᱤᱧ ᱢᱚᱬᱮ ᱧᱤᱫᱟᱹ ᱠᱚ ᱢᱟᱱᱟᱣᱟ ᱥᱮ?
ᱦᱮᱞᱳ᱾
ᱦᱮᱞᱳ᱾
ᱦᱩᱸ᱾
ᱦᱮᱞᱳ᱾
ᱦᱮᱸ ᱨᱚᱲ ᱟᱸᱡᱚᱢᱚᱜ ᱠᱟᱱᱟ᱾
ᱦᱩᱸ, ᱞᱟᱹᱭᱫᱟᱹᱧ ᱟᱯᱮ ᱥᱮᱫ ᱫᱚ ᱪᱮᱫᱠᱟ ᱠᱚ ᱢᱟᱱᱟᱣᱟ ᱢᱚᱬᱮ ᱥᱤᱧ ᱢᱚᱬᱮ ᱧᱤᱫᱟᱹ ᱥᱮ ᱵᱟᱨᱥᱤᱧ?
ᱵᱟ ᱟᱫᱚ ᱢᱟᱱᱮ ᱢᱟᱱᱟᱣ ᱫᱚ ᱢᱚᱬᱮ ᱫᱤᱱ ᱠᱤᱱᱛᱩ ᱮᱱᱮᱡ ᱥᱮᱨᱮᱧ ᱫᱚ ᱵᱟᱨᱥᱤᱧ ᱜᱮ᱾ ᱡᱮ ᱦᱤᱞᱳᱜ ᱞᱮ ᱵᱚᱸᱜᱟᱭᱮᱱᱟ ᱵᱚᱸᱜᱟ ᱯᱚᱨᱮᱨ ᱫᱤᱱ ᱡᱮ ᱦᱤᱞᱳᱜ ᱞᱮ ᱠᱷᱩᱱᱴᱟᱹᱜᱼᱟ᱾
ᱦᱩᱸ᱾
ᱟᱨ ᱠᱷᱩᱱᱴᱟᱹᱣ ᱯᱚᱨᱮᱨ ᱫᱤᱱ ᱡᱮ ᱦᱤᱞᱳᱜ ᱞᱮ ᱡᱟᱞᱮᱭ ᱫᱟᱞᱮ ᱡᱟᱞᱮ ᱦᱤᱞᱳᱜ᱾ ᱢᱟᱱᱮ ᱵᱟᱨᱥᱤᱧ ᱜᱮᱞᱮ ᱨᱟᱹᱥᱠᱟᱹᱭᱟ ᱨᱟᱹᱥᱠᱟᱹ ᱫᱚ᱾
ᱚ
ᱦᱩᱸ
ᱦᱳᱭ ᱛᱚ᱾ ᱵᱟᱝ ᱟᱫ ᱞᱮᱱ ᱛᱟᱵᱚᱱ ᱠᱷᱟᱱ ᱜᱮ ᱵᱷᱟᱹᱜᱤ ᱱᱚᱣᱟ ᱠᱚ ᱫᱚ ᱟᱵᱚᱣᱟᱜ᱾ ᱵᱚᱸᱜᱟ ᱵᱩᱨᱩ ᱠᱟᱱ ᱜᱮᱭᱟ᱾
ᱦᱩᱸ᱾
ᱚ, ᱛᱟᱦᱞᱮ ᱟᱯᱮ ᱫᱚ ᱯᱩᱨᱱᱤᱢᱟ ᱯᱩᱨᱱᱤᱢᱟ ᱠᱷᱩᱱᱴᱟᱹᱣ ᱥᱮ ᱪᱮᱫᱠᱟ ᱦᱟᱨᱮ? ᱥᱟᱠᱨᱟᱛ ᱥᱚᱢᱚᱭ ᱯᱮ ᱠᱷᱩᱱᱴᱟᱹᱣᱟ ᱥᱮ ᱫᱤᱥᱚᱢ ᱠᱷᱩᱱᱴᱟᱹᱣ
ᱟᱞᱮ ᱫᱚ ᱚᱱᱟ ᱠᱟᱹᱞᱤ ᱯᱩᱡᱟᱹ ᱯᱚᱨᱮ ᱛᱮᱜᱮ ᱡᱟᱦᱟᱸᱼᱼ ᱫᱤᱥᱚᱢ ᱠᱷᱩᱱᱴᱟᱹᱣ ᱠᱚ ᱞᱟᱹᱭ ᱫᱚᱼᱼ ᱫᱤᱥᱚᱢ ᱠᱷᱩᱱᱴᱟᱹᱣ ᱥᱚᱢᱚᱭ ᱜᱮᱞᱮ ᱠᱷᱩᱱᱴᱟᱹᱜᱼᱟ ᱟᱞᱮ ᱫᱚ ᱟᱞᱮ ᱫᱚ ᱯᱟᱹᱦᱤᱞ ᱯᱟᱹᱦᱤᱞ ᱥᱮᱫᱟᱭ ᱦᱟᱲᱟᱢ ᱦᱟᱯᱲᱟᱢ ᱠᱚ ᱱᱚᱝᱠᱟ ᱫᱤᱱ ᱨᱮ‌ ᱜᱮ ᱠᱚ ᱠᱚᱨᱟᱣ ᱟᱹᱜᱩ ᱟᱠᱟᱫᱟ ᱟᱞᱮ ᱦᱚᱸᱞᱮ ᱠᱚᱨᱟᱣ ᱤᱫᱤᱭ ᱮᱫ ᱜᱮᱭᱟ ᱚᱱᱟ ᱫᱤᱱ ᱨᱮᱜᱮᱼᱼ
ᱟᱹᱰᱤ ᱡᱟᱭᱜᱟ ᱨᱮ ᱟᱸᱡᱚᱢ ᱟᱠᱟᱱᱟ ᱵᱟᱝᱢᱟ ᱦᱟᱱᱮ ᱤᱭᱟᱹ ᱥᱟᱠᱨᱟᱛ ᱥᱚᱢᱚᱭ ᱠᱚ ᱥᱚᱨᱦᱟᱭᱚᱜ ᱜᱮᱭᱟ᱾
ᱦᱮᱸ ᱟᱫᱚ ᱚᱱᱟ ᱫᱚ ᱡᱟᱦᱟᱸ ᱫᱤᱥᱚᱢ ᱨᱮ ᱡᱟᱦᱟᱸ ᱞᱮᱠᱟ ᱟᱵᱚᱣᱟᱜ ᱪᱚᱞ ᱢᱮᱱᱟᱜ ᱟᱠᱟᱫᱟ ᱟᱫᱚ ᱚᱱᱠᱟ ᱜᱮ ᱦᱚᱭ ᱪᱟᱞᱟᱜ ᱠᱟᱱ ᱜᱮᱭᱟ᱾
ᱟᱵᱚᱸ ᱡᱮᱢᱚᱱ ᱥᱚᱦᱚᱨᱟᱭ ᱵᱚᱸᱜᱟ ᱵᱚᱱ ᱥᱚᱦᱨᱟᱭᱚᱜ ᱠᱟᱱᱟ ᱯᱩᱥ ᱵᱚᱸᱜᱟ ᱫᱚ ᱵᱟᱝ ᱵᱚᱱ ᱥᱚᱦᱨᱟᱭ ᱫᱟᱲᱮᱭᱟᱜᱼᱟ ᱚᱱᱠᱟ ᱜᱮ ᱩᱱᱠᱩ ᱤᱡ ᱡᱮᱢᱚᱱ ᱟᱹᱰᱤ ᱯᱟᱹᱦᱤᱞ ᱠᱷᱚᱱ ᱜᱮ ᱯᱩᱥ ᱵᱚᱸᱜᱟ ᱠᱚ ᱥᱚᱦᱨᱟᱭ ᱦᱤᱡᱩᱜ ᱠᱟᱱᱟ ᱩᱱᱠᱩ ᱦᱚᱸ ᱥᱚᱦᱨᱟᱭ ᱵᱚᱸᱜᱟ ᱵᱟᱝ ᱠᱚ ᱥᱚᱦᱨᱟᱭ ᱫᱟᱲᱮᱭᱟᱜᱼᱟ ᱱᱚᱝᱠᱟ ᱞᱮᱠᱟ ᱦᱩᱭᱩᱜ ᱠᱟᱱᱟ ᱠᱟᱛᱷᱟ ᱫᱚᱼᱼ
ᱚ ᱛᱟᱦᱚᱞᱮ ᱱᱮᱥ ᱫᱚ ᱯᱮ ᱢᱟᱜ ᱢᱚᱬᱮ ᱮᱱᱟ ᱥᱮ ᱵᱟᱦᱟᱭ ᱮᱱᱟ ᱯᱮ
ᱱᱮᱥ ᱫᱚ ᱟᱞᱮ ᱵᱟᱦᱟᱣ ᱠᱟᱱᱟᱞᱮ᱾ ᱟᱫᱚ ᱵᱟᱨ ᱥᱮᱨᱢᱟ ᱯᱚᱨ ᱯᱚᱨ ᱢᱟᱜ ᱢᱚᱬᱮᱜ ᱜᱮᱭᱟᱞᱮ
ᱦᱮᱞᱳ
ᱦᱮᱸ
ᱟᱯᱮ ᱫᱚ ᱪᱮᱫ ᱞᱮᱠᱟ?
ᱟᱞᱮ ᱫᱚ ᱢᱚᱬᱮ ᱥᱮᱨᱢᱟ ᱞᱮ ᱢᱟᱜ ᱢᱚᱬᱮᱜ ᱜᱮᱭᱟ ᱵᱟᱠᱷᱟᱱ ᱵᱮᱥ ᱥᱮᱨᱢᱟ ᱞᱮ ᱢᱟᱜ ᱢᱚᱬᱮᱜ ᱜᱮᱭᱟ ᱛᱟᱯᱚᱨᱮ ᱟᱨᱚ ᱯᱮ ᱥᱮᱨᱢᱟ ᱵᱟᱦᱟᱜ ᱟᱞᱮ ᱛᱟᱯᱚᱨᱮ ᱟᱨᱚ ᱚᱝᱠᱟ ᱜᱮ ᱯᱮ ᱥᱮᱨᱢᱟ ᱢᱟᱜ ᱢᱚᱬᱮ
ᱦᱩᱸ ᱦᱩᱸ ᱵᱩᱡᱷᱟᱹᱣ ᱠᱮᱫᱟ᱾
ᱴᱷᱤᱠ ᱜᱮᱭᱟ ᱢᱟ ᱛᱟᱦᱚᱞᱮ ᱚᱠᱛᱚ ᱠᱚ ᱦᱚᱸ ᱦᱩᱭᱱᱟ᱾
ᱦᱳᱭ
ᱴᱷᱤᱠ ᱜᱮᱭᱟ ᱛᱟᱦᱚᱞᱮ ᱫᱚᱦᱚᱭ ᱮᱜ ᱟᱹᱞᱤᱧ